ᱦᱮᱞᱳ ᱦᱚᱸ ᱨᱚᱲ ᱠᱚ ᱟᱡᱚᱢᱚᱜ ᱠᱟᱱᱟ? ᱦᱚᱸ ᱟᱸᱡᱚᱢᱚᱜ ᱠᱟᱱᱟ, ᱟᱨ ᱤᱧᱟᱹᱜ ᱨᱚᱲ ᱟᱸᱡᱚᱢᱚᱜ ᱠᱟᱱᱟ ᱵᱮᱥ ᱞᱮᱠᱟ ᱾
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱾
ᱚ ᱾
ᱟᱫᱚ ᱢᱟᱹᱭ ᱪᱮᱫ ᱠᱚ ᱵᱮᱱ ᱪᱤᱠᱟᱹ ᱵᱟᱲᱟᱭᱮᱫᱟ ᱱᱤᱛᱚᱜ ᱡᱚᱢ ᱵᱟᱲᱟ ᱦᱩᱭ ᱵᱟᱲᱟᱭᱮᱱᱟ?
ᱟᱹᱣᱨᱤ ᱫᱟ ᱵᱟᱞᱮ ᱡᱚᱢ ᱠᱟᱫᱟ ᱾
ᱚᱲᱟᱜ ᱠᱚᱨᱮ ᱡᱚᱛᱚ ᱱᱟᱯᱟᱭ ᱜᱮ ᱟᱹᱵᱤᱱ ᱦᱚᱸ ᱱᱟᱯᱟᱭ ᱜᱮ ᱢᱮᱱᱟᱜ ᱵᱤᱱᱟ?
ᱦᱚᱭ ᱡᱚᱛᱚ ᱦᱚᱲ ᱜᱮ ᱱᱟᱯᱟᱭ ᱜᱮ ᱟᱯᱮ ᱠᱚ ᱜᱮ ᱫᱟ?
ᱟᱞᱮ ᱠᱚᱦᱚᱸ ᱱᱚᱛᱮ ᱟᱹᱞᱤᱧ ᱦᱚᱸ ᱵᱮᱥ ᱜᱮ ᱢᱮᱱᱟᱜ ᱞᱤᱧᱟᱹ ᱚᱲᱟᱜ ᱠᱚᱨᱮ ᱦᱚᱸ ᱡᱚᱛᱚ ᱦᱚᱲᱜᱮ ᱵᱮᱥ ᱜᱮ ᱚᱲᱟᱜ ᱢᱮᱱᱟᱜᱼᱼ ᱠᱚᱣᱟ ᱱᱟᱦᱟᱜ ᱡᱚᱛᱚ ᱵᱮᱥ ᱵᱟᱲᱟ ᱜᱮ ᱡᱚᱛᱚ ᱾
ᱚᱻ ᱟᱨ ᱪᱮᱫ ᱠᱚ ᱯᱮ ᱪᱤᱠᱟᱹᱭᱮᱫᱼᱟ ᱟᱫᱚ ᱱᱤᱛᱚᱜ ᱫᱚ?
ᱱᱤᱛᱚᱜ ᱱᱚᱜᱼᱚᱭ ᱟᱭᱳ ᱵᱟᱵᱟ ᱛᱟᱠᱚ ᱢᱟ ᱵᱟᱹᱫᱽ ᱥᱮᱱ ᱠᱚ ᱪᱟᱞᱟᱣ ᱠᱟᱱᱟ ᱟᱫᱚ ᱟᱹᱞᱤᱧ ᱦᱚᱸ ᱱᱚᱜᱼᱚᱭ ᱼᱼ ᱠᱤᱪᱷᱩ ᱠᱷᱚᱱ ᱞᱟᱦᱟ ᱨᱮᱜᱮ ᱡᱚᱢ ᱵᱟᱲᱟ ᱠᱟᱛᱮᱫ ᱫᱩᱲᱩᱵ ᱵᱟᱲᱟ ᱦᱩᱭ ᱠᱟᱱᱟ ᱥᱮᱛᱟᱜ ᱢᱟ ᱱᱚᱜᱼᱚᱭ ᱼᱼ ᱫᱟᱜ ᱡᱟᱹᱲᱤᱭᱮᱫ ᱛᱟᱦᱮᱸᱱᱟ ᱟᱫᱚ ᱫᱟᱜ ᱡᱟᱹᱲᱤ ᱠᱷᱟᱹᱛᱤᱨ ᱱᱤᱛᱚᱜ ᱼᱼ ᱞᱮᱹᱴ ᱧᱚᱜ ᱨᱮᱜᱮ ᱱᱟᱦᱟᱸᱜ ᱵᱟᱹᱫᱽ ᱠᱚ ᱪᱟᱞᱟᱣ ᱠᱟᱱᱟ ᱾
ᱚᱻ ᱦᱳᱭ ᱱᱮᱛᱟᱨ ᱢᱟ ᱫᱚᱢᱮᱭ ᱫᱟᱜ ᱮᱫᱟ ᱜᱚᱴᱟ ᱜᱮ ᱾
ᱦᱩᱸ ᱟᱫᱚᱼᱼ ᱢᱟᱲᱟᱝ ᱢᱟ ᱵᱟᱭ ᱫᱟᱜ ᱞᱮᱫᱟ, ᱱᱚᱜᱼᱚᱭ ᱱᱤᱛᱚᱜ ᱢᱟ ᱟᱥᱟᱲ ᱵᱚᱸᱜᱟ ᱱᱚᱜᱼᱚᱭ ᱢᱩᱪᱟᱹᱫ ᱢᱩᱪᱟᱹᱫ ᱦᱟᱸᱜᱼᱮ ᱫᱟᱜ ᱟᱵᱚᱱ ᱠᱟᱱ ᱾
ᱦᱳᱭ ᱟᱞᱮ ᱥᱮᱱ ᱦᱚᱸ ᱫᱟᱜᱮᱫ ᱜᱮᱭᱟ ᱫᱚᱢᱮ ᱜᱮ ᱾
ᱟᱫᱚ ᱱᱤᱛᱚᱜ ᱛᱮᱫᱚ ᱦᱩᱱᱟᱹᱝ ᱟᱞᱮ ᱥᱮᱱ ᱫᱚ ᱦᱩᱱᱟᱹᱝ ᱼᱼ ᱱᱤᱛᱚᱜ ᱫᱚ ᱛᱚᱲᱟ ᱠᱚᱠᱚ ᱨᱚᱦᱚᱭ ᱠᱟᱛᱮ ᱱᱤᱛᱚᱜ ᱫᱚ ᱦᱩᱱᱟᱹᱝ ᱱᱟᱥᱮ ᱱᱟᱥᱮ ᱜᱮ ᱡᱚᱛᱚ ᱫᱷᱟᱨᱟᱜᱮ ᱠᱮᱴᱮᱡ ᱫᱷᱟᱨᱟ ᱧᱚᱜ ᱠᱚᱜᱼᱟ ᱦᱩᱱᱟᱹᱝ ᱾
ᱦᱩᱸ᱾
ᱱᱤᱛᱚᱜ ᱢᱟ ᱚᱠᱟ ᱥᱮᱱ ᱦᱚᱸ ᱛᱚᱲᱟ ᱢᱟ ᱟᱹᱣᱨᱤᱠᱚ ᱨᱚᱦᱚᱭᱟ᱾
ᱦᱮᱸ ᱦᱮᱸ ᱦᱮᱸ᱾
ᱱᱚᱜᱼ ᱱᱚᱝᱠᱟ ᱟᱫᱚ ᱢᱟᱹᱭ ᱟᱹᱵᱤᱱ ᱥᱮᱫ ᱜᱮ ᱞᱟᱹᱭᱵᱤᱱ ᱡᱮ ᱪᱮᱫ ᱠᱚᱯᱮ ᱪᱤᱠᱟᱹ ᱵᱟᱲᱟᱭ ᱮᱫᱟ᱾ ᱟᱨᱼ- ᱟᱹᱛᱩ ᱠᱚᱨᱮ ᱪᱮᱫ ᱠᱚ ᱦᱩᱭ ᱵᱟᱲᱟᱜ ᱠᱟᱱᱟ, ᱟᱨ ᱞᱟᱹᱭ ᱵᱤᱱ ᱚᱱᱟ ᱠᱚᱜᱮ ᱟᱹᱣᱨᱤ ᱯᱮ ᱡᱚᱢ ᱜᱮᱭᱟ ᱥᱮ ᱡᱚᱢ ᱵᱟᱲᱟ ᱠᱮᱫᱟ ᱯᱮ? ᱦᱮᱞᱳ᱾ ᱦᱮᱞᱳ᱾ ᱵᱟᱝ ᱟᱸᱡᱚᱢᱚᱜ ᱠᱟᱱ ᱫᱚ ᱦᱮᱞᱳ᱾ᱵᱟᱝ ᱟᱸᱡᱚᱢᱚᱜ ᱠᱟᱱ ᱛᱟᱵᱤᱱᱟ ᱪᱮᱫ ᱦᱚᱸ᱾